ᱦᱮᱞᱳ ᱡᱚᱦᱚᱨ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱞᱟᱹᱭ ᱵᱮᱱ
ᱪᱮᱫ ᱠᱚ ᱪᱮᱠᱟᱭ ᱦᱩᱭᱩᱜ ᱠᱟᱱᱟ ᱱᱤᱛᱳᱜ ᱫᱚ
ᱦᱚᱸᱜᱼᱚᱭ ᱵᱮᱨᱮᱫ ᱵᱟᱲᱟ ᱠᱟᱛᱮᱜ ᱵᱮᱨᱟᱥ ᱵᱟᱲᱟ ᱦᱳᱭᱳᱜ ᱠᱟᱱᱟ
ᱚ ᱤᱧ ᱦᱚᱸ ᱤᱱᱠᱟᱹ ᱜᱮ
ᱚ ᱛᱟᱦᱞᱮ ᱪᱤᱠᱟᱹᱭ ᱫᱟᱢ ᱱᱤᱭᱟᱹ ᱜᱷᱟᱹᱲᱤᱡ ᱫᱚ
ᱜᱟᱰᱟ ᱥᱮ ᱦᱮᱡ ᱦᱳᱭ ᱟᱠᱟᱱᱟ ᱫᱟᱸᱛᱟᱱ ᱞᱟᱹᱜᱤᱫ
ᱛᱟᱦᱞᱮ ᱟᱯᱮ ᱥᱮᱫ ᱫᱚ ᱫᱟᱜ ᱡᱟᱹᱲᱤ ᱞᱮᱜᱟᱭ ᱥᱮ ᱵᱟᱝ
ᱦᱮᱸ ᱨᱤᱢᱤᱞ ᱨᱤᱢᱤᱞ ᱟᱠᱟᱫᱟ ᱦᱚᱞᱟ ᱠᱷᱚᱱᱮ ᱫᱟᱜ ᱮᱫᱟ
ᱢᱮᱱ ᱠᱟᱱ ᱛᱟᱦᱮᱫ ᱞᱤᱧ ᱦᱩᱲᱩ ᱨᱚᱦᱚᱭ ᱠᱚᱫᱚ ᱮᱦᱚᱵᱮ ᱮᱱᱛᱮᱯᱮ
ᱦᱟᱸ ᱦᱳᱲᱳ ᱨᱚᱦᱚᱭ ᱠᱚ ᱫᱚ ᱪᱟᱞᱟᱜ ᱠᱟᱱᱟ ᱨᱚᱦᱚᱭ ᱫᱟ ᱠᱚ
ᱟᱞᱮ ᱥᱮ ᱫᱚ ᱤᱱᱠᱟ ᱫᱚ ᱵᱟᱭ ᱫᱟᱜ ᱮᱫᱟ ᱦᱚᱭ ᱦᱚᱸ ᱞᱟ ᱢᱟᱫᱷᱮᱨ ᱠᱷᱚᱡ ᱜᱮ ᱫᱟᱜ ᱮᱫᱟᱭ ᱚᱱᱟ ᱛᱮ ᱟᱹᱣᱨᱤ ᱞᱮ ᱮᱦᱚᱫᱟ ᱟᱞᱮ ᱫᱚ
ᱛᱟᱦᱞᱮ ᱟᱯᱮ ᱥᱮᱫ ᱫᱚ ᱨᱚᱦᱚᱭ ᱠᱚ ᱛᱤᱱᱟᱹᱜ ᱜᱷᱟᱹᱲᱤᱡ ᱦᱳᱭ-ᱱᱟ
ᱮᱠᱷᱚᱱ ᱫᱚ ᱟᱹᱣᱨᱤ ᱞᱮ ᱮᱦᱚᱵᱟ ᱱᱚᱜ-ᱚᱭ ᱛᱚ ᱥᱩᱨᱩᱭ ᱟᱞᱮ ᱦᱟᱸᱜ ᱟᱨ ᱢᱤᱫ ᱫᱤᱱ ᱜᱟᱱ ᱫᱟᱜ ᱞᱮᱠᱷᱟᱱ ᱜᱮᱼᱼ
ᱦᱭ ᱟᱯᱮ ᱥᱮᱫ ᱫᱚ ᱪᱮᱫ ᱞᱮᱠᱟ ᱨᱚᱦᱚᱭ ᱛᱮ ᱯᱮ ᱢᱤᱫ ᱫᱷᱟᱣ ᱥᱮ ᱵᱟᱨ ᱫᱷᱟᱣ ᱛᱮ
ᱵᱟᱨ ᱫᱷᱟᱣ ᱞᱮ ᱨᱚᱦᱚᱭ-ᱟ ᱟᱞᱮ ᱥᱮᱫ ᱫᱚ
ᱟᱨ ᱦᱳᱲᱳ ᱵᱟᱫ ᱠᱟᱛᱮᱫ ᱟᱨ ᱪᱮᱫ ᱠᱚ ᱯᱮ ᱨᱚᱦᱚᱭ-ᱟ
ᱼᱼ ᱮᱠᱷᱚᱱ ᱫᱚ ᱦᱳᱲᱳ ᱞᱮ ᱨᱚᱦᱚᱭ ᱟᱠᱟᱫᱟ ᱛᱚ ᱱᱤᱭᱟᱹ ᱛᱟᱭᱚᱢ ᱛᱮ ᱫᱚᱼᱼ ᱜᱩᱦᱩᱢ ᱠᱚ ᱞᱮ ᱨᱚᱦᱚᱭ ᱜᱮᱭ-ᱟ᱾
ᱼᱼ
ᱯᱚᱨᱮ ᱫᱚ ᱟᱵᱚᱣᱟᱜ ᱥᱚᱵᱽᱡᱤ ᱛᱮᱭᱟᱜ ᱠᱚ ᱢᱮᱱᱟᱜ ᱛᱟᱵᱚᱱᱼᱼ
ᱼᱼ
ᱛᱩᱲᱤ ᱛᱤᱞᱢᱤᱧ ᱠᱚ ᱦᱚᱸ ᱚᱱᱟ ᱠᱚ ᱦᱚᱸ ᱞᱮ ᱨᱚᱦᱚᱭ ᱜᱮᱭ-ᱟ᱾ ᱡᱷᱚᱛᱚᱣᱟᱜ ᱜᱮ᱾ ᱨᱚᱦᱚᱭ ᱫᱚ ᱟᱫᱚ ᱚᱝᱠᱟ ᱛᱷᱚᱲᱟ ᱛᱷᱚᱲᱟ ᱤᱱᱠᱟᱹ ᱫᱚ ᱵᱟᱞᱮ ᱨᱚᱦᱚᱭ ᱮᱫᱟᱼᱼ
ᱚᱼᱼ
ᱫᱟᱜ ᱵᱚᱨᱥᱟ ᱜᱮ ᱥᱮ ᱟᱞᱮ ᱫᱚᱼᱼ
ᱦᱮᱸ᱾
ᱫᱟᱜ ᱠᱷᱟᱱ ᱫᱚ ᱴᱷᱤᱠ ᱜᱮ ᱨᱚᱦᱚᱭ ᱜᱟᱱᱚᱜ ᱜᱮᱭᱼᱟ ᱵᱟᱝ ᱠᱷᱟᱱ ᱫᱚᱼᱼ ᱛᱷᱚᱲᱟ ᱛᱷᱚᱲᱟ ᱜᱤ ᱛᱷᱚᱲᱟ ᱛᱷᱚᱲᱟ ᱛᱟᱦᱮᱱ ᱠᱷᱟᱱ ᱫᱚ ᱪᱤᱫ ᱞᱮᱠᱟᱼᱼ ᱚᱲᱟᱜ ᱠᱚ ᱨᱮᱭᱟ-ᱜ ᱫᱟᱜ ᱛᱮ ᱜᱮ ᱦᱚᱸ ᱯᱟᱨᱚᱢᱚᱜ ᱜᱮᱭᱟᱼᱼ
ᱦᱮᱸ᱾
ᱠᱩᱸᱧ ᱠᱚ ᱯᱟᱢ ᱠᱚ ᱛᱮᱼᱼ
ᱚᱼᱼ
ᱚᱱᱟᱛᱮᱼᱼ ᱟᱯᱮ ᱥᱮᱫ ᱫᱚ ᱪᱤᱫ ᱞᱮᱠᱟ ᱥᱤᱨᱢᱟ ᱡᱟᱹᱲᱤ ᱵᱚᱨᱥᱟ ᱥᱮᱼᱼ ᱱᱚᱝᱠᱟ ᱱᱮᱛᱟᱨ ᱫᱚ ᱟᱵᱚᱣᱟᱜ ᱯᱟᱢ ᱠᱚ ᱛᱩᱫ ᱟᱠᱟᱱᱟ ᱛᱚᱼᱼ
ᱦᱮᱸ ᱯᱟᱢ ᱠᱚᱛᱮ ᱜᱮᱠᱚ ᱨᱚᱦᱚᱭ ᱮᱫᱟ᱾ ᱥᱮᱨᱢᱟ ᱡᱟᱹᱲᱤ ᱵᱷᱚᱨᱥᱟ ᱫᱚ ᱚᱠᱚᱭ ᱦᱚᱸ ᱵᱟᱹᱱᱩᱜ ᱠᱚᱣᱟ᱾
ᱼᱼ ᱱᱮᱛᱟᱨ ᱡᱟ ᱥᱮᱨᱢᱟ ᱡᱟᱲᱤ ᱫᱟᱜ ᱥᱚᱢᱚᱭ ᱵᱟᱭ ᱫᱟᱜ ᱮᱫᱟᱼᱼ
ᱦᱮᱸ᱾
ᱥᱤᱛᱩᱝ ᱥᱚᱢᱚᱭ ᱵᱟᱭ ᱥᱤᱛᱩᱝ ᱮᱫᱟᱼᱼ
ᱦᱮᱸ᱾
ᱼᱼ
ᱛᱟᱦᱟᱞᱮ ᱵᱟᱯᱞᱟ ᱠᱚᱫᱚ ᱦᱩᱭᱩᱜ ᱠᱟᱱᱟ ᱥᱮ ᱵᱟᱝ ᱟᱯᱮ ᱥᱮᱫ ᱫᱚ?
ᱵᱟᱯᱞᱟ ᱠᱚ ᱼᱼ ᱢᱮᱱᱟ ᱜᱚᱝᱠᱮ ᱯᱮ ᱵᱚᱪᱷᱚᱨ ᱠᱷᱚᱱ ᱟᱹᱣᱨᱤ ᱦᱩᱭᱩᱜ-ᱟ ᱟᱞᱮ ᱟᱛᱩ ᱨᱮᱼᱼ
ᱡᱷᱚᱛᱚ ᱟᱠᱚ ᱛᱮᱜᱮ ᱠᱚᱼᱼ ᱤᱫᱤᱭᱮᱫ ᱠᱚᱣᱟ ᱥᱮ ᱟᱠᱚ ᱛᱮᱜᱮ ᱠᱚ ᱟᱹᱜᱩᱭᱮᱫ ᱠᱚᱣᱟ?
ᱦᱮᱸ ᱚᱱᱟ ᱠᱚᱫᱚ ᱤᱫᱤ ᱫᱚ ᱦᱩᱭ ᱟᱠᱟᱱ ᱜᱮᱭᱼᱟ ᱵᱟᱨᱭᱼᱟ ᱜᱟᱱᱼᱼ
ᱼᱼ
ᱟᱫᱚ ᱵᱟᱯᱞᱟ ᱫᱚ ᱟᱹᱣᱨᱤ ᱦᱩᱭᱩᱜᱼᱟ᱾
ᱼᱼ ᱱᱮᱛᱟᱨ ᱫᱚ ᱧᱮᱞᱚᱜ ᱠᱟᱱᱟ ᱵᱟᱯᱞᱟ ᱜᱮ ᱵᱟᱝ ᱦᱩᱭᱩᱜ ᱠᱟᱱᱟ᱾
ᱦᱮᱸ ᱼᱼ
ᱼᱼ
ᱛᱚᱵᱮ ᱚᱲᱟᱜ ᱠᱚᱨᱮ ᱫᱚ ᱪᱮᱫ ᱠᱚᱵᱮᱱ ᱪᱤᱠᱟ ᱵᱟᱲᱟᱭ ᱛᱮᱵᱮᱱ?
ᱟᱹᱞᱤᱧ ᱫᱚ ᱚᱲᱟᱜ ᱠᱚᱨᱮᱜ ᱜᱮ ᱪᱮᱫ ᱫᱚᱞᱤᱧ ᱪᱤᱠᱟᱹᱭᱟᱼᱼ ᱪᱟᱥ ᱵᱟᱥ ᱚᱱᱟ ᱠᱚ ᱜᱮ᱾
ᱦᱳᱭ ᱤᱱᱟᱹ ᱜᱮ᱿
ᱦᱮᱸ᱾
ᱼᱼ ᱟᱹᱞᱤᱧ ᱦᱚᱸ ᱚᱲᱟᱜ ᱠᱚᱨᱮ ᱜᱮᱼᱼ
ᱛᱟᱦᱚᱞᱮ ᱼᱼ ᱦᱚᱜ ᱚᱸᱭ ᱡᱮ ᱵᱟᱯᱞᱟ ᱫᱤᱱ ᱫᱤᱱ ᱛᱮ ᱪᱟᱵᱟ ᱦᱤᱡᱩᱜ ᱠᱟᱱ ᱛᱟᱵᱚᱱᱟ, ᱛᱟᱦᱟᱞᱮ ᱟᱵᱚ ᱵᱟᱯᱞᱟ ᱨᱮᱱᱟᱜ ᱡᱟᱦᱟᱸ ᱥᱮᱨᱣᱟ ᱥᱮ ᱡᱟᱦᱟᱸ ᱡᱟᱦᱟᱸ ᱞᱮᱠᱟ ᱠᱟᱛᱮᱜ ᱵᱩᱱ ᱵᱟᱯᱞᱟᱜ-ᱟ ᱚᱱᱟ ᱛᱚ ᱦᱤᱲᱤᱧᱚᱜ ᱠᱟᱱᱟ ᱫᱤᱱ ᱫᱤᱱ ᱛᱮ᱾
ᱛᱚᱵᱮ ᱢᱟ ᱪᱟ ᱫᱳᱜ ᱠᱟᱱ ᱜᱮ᱾
ᱮᱛᱚ ᱢᱟᱪᱮ ᱤᱫᱤ ᱭᱮᱜ ᱠᱚ ᱠᱷᱟᱹᱛᱤᱨ ᱠᱚ ᱯᱟᱨᱚᱢᱮᱫ ᱠᱟᱱ᱾
ᱦᱮᱸ᱾
ᱟᱨ ᱵᱟᱠᱚ ᱵᱟᱯᱞᱟ ᱞᱟᱹᱜᱤᱫᱚᱜ ᱠᱟᱱᱟ ᱡᱟᱞᱫᱤ ᱟᱠᱷᱚᱱ ᱫᱚ ᱡᱚᱛᱚ ᱟᱹᱛᱩ ᱠᱚᱨᱮ ᱜᱮ ᱠᱷᱟᱭ ᱜᱮᱛᱚ ᱠᱷᱟᱭ ᱜᱮ᱾ ᱵᱟᱯᱞᱟ ᱠᱚᱢ ᱦᱩᱭᱩᱜ ᱠᱟᱱᱟ ᱤᱫᱤ ᱟᱹᱜᱩ ᱵᱮᱥᱤ ᱦᱩᱭᱩᱜ ᱠᱟᱱᱟ᱾
ᱦᱮᱸ᱾
ᱚᱱᱠᱟ ᱟᱫᱚ ᱚᱱᱠᱟᱜᱤ ᱛᱟᱦᱮᱱ ᱠᱷᱟᱱ ᱫᱚ ᱦᱤᱲᱤᱧᱚᱜ ᱜᱮᱭᱟ ᱠᱤᱪᱷᱩ ᱠᱤᱪᱷᱩ ᱡᱟᱭᱜᱟ ᱠᱚᱨᱮ ᱫᱚ᱾
ᱦᱮᱸᱻ
ᱢᱮᱱ ᱵᱮᱱ ᱜᱚᱝᱠᱮ
ᱛᱟᱦᱟᱞᱮ ᱟᱯᱮ ᱥᱮᱫ ᱫᱚ ᱦᱚᱜ-ᱚᱸᱭ ᱡᱮ ᱪᱷᱟᱹᱛᱤᱠ ᱠᱚᱣᱟᱜ ᱡᱮ ᱨᱚᱛ ᱡᱟᱛ ᱛᱨᱟ ᱦᱩᱭᱩᱜ ᱦᱩᱭᱩᱜ-ᱟ ᱥᱮ ᱦᱩᱭᱱᱟ ᱯᱟᱨᱚᱢᱱᱟ ᱮᱸᱜ ᱚᱱᱟ ᱠᱚᱫᱚ ᱟᱵᱚ ᱥᱟᱱᱛᱟᱲ ᱵᱚᱭᱦᱟ ᱠᱚᱫᱚ ᱠᱚ ᱧᱮᱞ ᱠᱚ ᱪᱟᱜ ᱠᱟᱱᱟ ᱥᱮ ᱵᱟᱠᱚ ᱪᱟᱜ ᱠᱟᱱᱟ?
ᱦᱩᱸ ᱪᱟᱞᱟᱜ ᱛᱟᱦᱮᱱ ᱜᱮᱭᱟᱞᱮ᱾
ᱚᱸ᱾
ᱟᱞᱮ ᱫᱚ ᱥᱩᱨ ᱟᱢᱫᱚ ᱥᱩᱨ ᱜᱮᱭᱟ ᱥᱮ ᱚᱱᱟᱛᱮ᱾
ᱚ᱾ ᱛᱟᱦᱚᱞᱮ ᱱᱚᱣᱟ ᱨᱚᱫᱽ ᱡᱟᱛᱨᱟ ᱡᱟᱦᱟᱸ ᱦᱩᱭᱩᱜ ᱠᱟᱱᱟ ᱱᱚᱶᱟ ᱫᱚ ᱟᱵᱚ ᱥᱟᱱᱛᱟᱲᱟᱜ ᱦᱚᱸ ᱠᱟᱱᱟ ᱥᱮ ᱥᱩᱫᱩ ᱪᱷᱟᱹᱛᱤᱠ ᱠᱚᱣᱟᱜ ᱜᱮ ᱠᱟᱱᱟ?
ᱚᱱᱟ ᱨᱮ ᱫᱚ ᱟᱹᱞᱤᱧ ᱫᱚ ᱵᱟᱹᱞᱤᱧ ᱞᱟᱹᱭ ᱫᱟᱲᱤᱜ ᱠᱟᱱᱟ ᱪᱮᱠᱟ ᱛᱮ? ᱩᱱᱟᱹᱜ ᱫᱚ ᱤᱱᱠᱟ ᱫᱚ ᱵᱟᱞᱤᱧ ᱵᱟᱲᱟᱭᱟ᱾
ᱟᱹᱜ ᱟᱸᱻ᱾
ᱚᱱᱟ ᱟᱫᱚ ᱟᱯᱱᱟᱨ ᱡᱚᱛᱚ ᱦᱚᱲᱟᱜ ᱠᱟᱱ ᱜᱮᱭᱟ᱾ ᱡᱚᱛᱚ ᱜᱮᱠᱚ ᱯᱩᱡᱟᱹ ᱵᱟᱲᱟᱭ ᱫᱟ ᱛᱚᱠᱷᱚᱱ ᱫᱚ᱾
ᱛᱟᱦᱚᱞᱮ ᱱᱩᱝᱠᱩ ᱤᱭᱟᱹ ᱮᱸᱜᱼᱼ ᱩᱱᱠᱩ ᱛᱩᱲᱩᱠ ᱠᱩᱫᱚ ᱛᱟᱦᱚᱞᱮ ᱵᱟᱠᱚ ᱧᱮᱞ ᱫᱤᱥᱟᱹᱜ ᱠᱟᱱ ᱫᱚ? ᱨᱚᱛ ᱨᱮᱫᱚ?
ᱦᱩᱸ
ᱥᱮ ᱵᱟᱠᱚ ᱪᱟᱞᱟᱜ ᱠᱟᱱᱟ?
ᱦᱮᱢ ᱫᱚ ᱵᱟᱠᱚ ᱱᱟᱨᱚᱜ-ᱟ᱾ ᱚᱱᱛᱮ ᱚᱱᱛᱮ ᱫᱟᱜ ᱡᱟᱹᱲᱤ ᱭᱮᱜ ᱜᱮᱭᱟᱭ ᱥᱮ? ᱥᱤᱜ ᱱᱚᱛᱮ ᱢᱟᱛᱚ ᱫᱟᱜ ᱚᱨᱚᱭ ᱥᱟᱹᱨᱫᱤ ᱭᱮᱜ ᱠᱟᱱ᱾
ᱱᱚᱛᱮ ᱫᱚ ᱨᱤᱢᱤᱞ‌ ᱠᱟᱫᱟᱭ ᱛᱚ᱾
ᱛᱮ ‌ᱢᱟᱛᱚ ᱟᱨᱚ ᱫᱟᱜ ᱥᱩᱨᱩᱭᱮᱜ ᱠᱟᱱᱟᱭ᱾
ᱱᱮᱛᱟᱨᱤᱧ ᱧᱮᱞᱮᱜ ᱵᱚᱱᱟ ᱡᱮ ᱟᱵᱚᱼᱼ ᱥᱟᱱᱛᱟᱲ ᱥᱩᱢᱟᱪ ᱨᱮ ᱵᱟᱹᱲᱛᱤ ᱟᱵᱚ ᱪᱷᱟᱹᱛᱤᱠᱼᱼ ᱠᱩᱣᱟᱜ ᱨᱮᱵᱚᱱ ᱨᱟᱹᱥᱠᱟᱹᱜ ᱠᱟᱱᱟ, ᱡᱟᱦᱟᱸ ᱟᱵᱚᱣᱟᱜ ᱠᱟᱱᱟ ᱚᱱᱟ ᱫᱚ ᱵᱟᱵᱚᱱ ᱟᱯᱱᱟᱨ
ᱦᱮᱸ᱾ ᱪᱷᱮ ᱢᱟᱡᱮ ᱱᱮᱞᱚᱜ ᱠᱟᱱ ᱜᱮᱭᱟ᱾
ᱱᱚᱜ-ᱚᱭ ᱡᱮ ᱛᱤᱨᱤᱥᱟ ᱡᱩᱱ ᱯᱟᱨᱚᱢ ᱱᱟᱭ ᱦᱩᱞ ᱢᱟᱦᱟᱸ, ᱦᱩᱞ ᱢᱟᱦᱟᱸ ᱛᱤᱱᱟᱹᱜ ᱵᱟᱹᱵᱩᱱ ᱢᱟᱱᱟᱣ ᱞᱮᱫ, ᱼᱼ ᱚᱱᱟ ᱚᱱᱟ ᱠᱷᱚᱱ ᱡᱟᱹᱥᱛᱤᱼᱼ ᱫᱩᱨᱜᱟᱹ ᱯᱩᱡᱟᱹ ᱠᱚ ᱢᱟᱱᱟᱶᱟ ᱟᱵᱚ ᱥᱟᱱᱛᱟᱲᱤᱧ ᱧᱮᱞ ᱠᱚᱣᱟ᱾
ᱦᱮᱸ᱾
ᱛᱟᱦᱚᱞᱮ ᱚᱱᱟ ᱤᱫᱤ ᱠᱟᱛᱮᱫ ᱪᱮᱫ ᱪᱤᱠᱟᱹ ᱜᱟᱱᱚᱜ-ᱟ ᱞᱟᱹᱭ ᱵᱤᱱ?
ᱟᱵᱚ ᱨᱮᱱ ᱠᱩᱫᱚ ᱪᱤᱜ ᱞᱮᱠᱟ ᱠᱚ ᱠᱩ ᱪᱚᱭᱟ᱾ ᱡᱟ ᱡᱟᱛᱮ ᱡᱟᱦᱟᱸ ᱯᱨᱳᱜᱽᱨᱟᱢ ᱯᱨᱳᱜᱽᱨᱟᱢ ᱛᱮ ᱡᱟᱦᱟᱸ ᱱᱟᱜ ᱦᱩᱭᱩᱜ ᱛᱚ ᱛᱚᱵᱮ ᱠᱷᱟᱱ ᱫᱚ ᱠᱩ ᱪᱟᱞᱟᱜ-ᱟ ᱵᱟᱠᱷᱟᱱ ᱱᱚᱜ-ᱚ ᱱᱚᱠᱟᱱ ᱥᱤᱫᱷᱟᱹ ᱥᱟᱯᱴᱟᱦ ᱠᱷᱟᱱ ᱫᱚ ᱠᱩ ᱠᱷᱩᱵ ᱠᱚᱢ ᱠᱚ ᱪᱟᱞᱟᱜ ᱛᱮ ᱧᱮᱞ ᱠᱟᱜ ᱤᱧ ᱟᱨ ᱠᱤ᱾ ᱡᱟᱦᱟᱸ ᱱᱟᱜ ᱯᱨᱳᱜᱽᱨᱟᱢ ᱡᱟᱦᱟᱸ ᱱᱟᱜ ᱤᱭᱟᱹ ᱠᱩ ᱫᱚᱦᱚᱭ ᱢᱮ ᱛᱚ ᱢᱮᱞᱟ‌ ᱞᱟᱹᱴᱩ ᱢᱟᱪᱷᱟ ᱦᱩᱭᱩᱜ ᱠᱷᱟᱱ ᱫᱚ ᱪᱟᱞᱟᱜ ᱜᱮᱭᱟ ᱠᱚ᱾ ᱱᱚᱝᱠᱟ ᱡᱩᱫᱤ ᱵᱟᱝ ᱦᱩᱭ ᱫᱟᱲᱤᱭ ᱫᱟ ᱡᱟᱦᱟᱸ ᱱᱟᱜ ᱠᱟᱨᱚᱱ ᱛᱮ᱾ ᱱᱚᱝᱠᱟ ᱥᱚᱴᱠᱟᱴ ᱫᱤᱭ ᱯᱟᱨᱚᱢ ᱠᱮᱫᱟ ᱛᱟᱨ ᱯᱚᱨᱮ ᱫᱚ ᱤᱱᱠᱟ ᱦᱚᱲ ᱜᱤ ᱵᱟᱝ ᱦᱩᱭᱩᱜ-ᱟ, ᱡᱟᱛᱮ ᱱᱤᱭᱟᱹ ᱪᱷᱚᱴ ᱫᱚ ᱟᱞᱮ ᱥᱮᱜ ᱫᱚ ᱫᱚᱦᱚ ᱫᱟᱞᱮ ᱛᱚ ᱯᱨᱳᱜᱽᱨᱟᱢ ᱠᱩ ᱛᱮᱦᱮᱸ ᱞᱮᱱᱟ᱾ ᱮᱱᱮᱡ ᱥᱮᱨᱮᱧ ᱠᱩ ᱛᱮᱦᱮᱸ ᱞᱮᱱᱟ ᱮᱥᱯᱳᱨᱴ ᱠᱚ ᱛᱮᱦᱮᱸ ᱞᱮᱱᱟ᱾ ᱱᱤᱭᱟᱹ ᱫᱷᱟᱣ ᱫᱚ ᱫᱚ ᱟᱢᱫᱟ ᱦᱚᱲ ᱠᱚ ᱦᱮᱡ ᱟᱠᱟᱱ ᱛᱮᱦᱮᱸᱱᱟ ᱵᱟᱦᱟᱨ ᱵᱟᱭᱨᱮ ᱠᱚᱨᱮᱱ ᱠᱩ ᱦᱚᱸ ᱟᱹᱛᱩ ᱠᱚᱨᱮᱱ ᱥᱳᱯ ᱞᱤᱠᱟ ᱯᱟᱥᱮ ᱟᱹᱛᱩ ᱣᱟᱜ ᱟᱞᱮ ᱟᱴ ᱯᱟᱲᱟ ᱨᱮᱱ ᱡᱚᱛᱚ ᱦᱚᱲ᱾
ᱱᱤᱛ ᱫᱚ ᱫᱚᱢᱮ ᱠᱩ ᱵᱷᱤᱲ ᱠᱟᱱ ᱛᱮᱦᱮᱱᱟ᱾
ᱟᱸ ᱟᱯᱮ ᱟᱛᱳ ᱨᱮ ᱛᱤᱱᱟᱹᱜ ᱜᱚᱴᱟᱝ ᱚᱲᱟᱜ ᱢᱮᱱᱟᱜ-ᱟ?
ᱟᱞᱮ ᱟᱹᱛᱩ ᱨᱮ?
ᱟᱞᱮ ᱟᱹᱛᱩ ᱨᱮ ᱮᱠᱥᱚ ᱯᱞᱟᱥ᱾
ᱮᱠᱥᱚ ᱯᱞᱟᱥ ᱨᱮ ᱛᱤᱱ ᱜᱚᱴᱟᱝ ᱢᱟᱺᱡᱷᱤ ᱢᱮᱱᱟᱜ ᱠᱚᱣᱟ?
ᱡᱚᱛᱚ ᱜᱤ᱾
ᱛᱤᱱ ᱜᱚᱴᱟᱝ ᱢᱟᱸᱡᱷᱤ ᱢᱮᱱᱟᱜ ᱠᱚᱣᱟ ᱡᱷᱚᱛᱚ ᱜᱮ ᱢᱟᱸᱡᱷᱤ ᱠᱟᱱᱟ ᱠᱚ ᱢᱤᱫ ᱴᱟᱝ ᱟᱛᱳ ᱨᱮ
ᱢᱟᱸᱡᱷᱤ ᱢᱟᱸᱡᱷᱤ ᱚᱱᱠᱟ ᱢᱟᱸᱡᱷᱤ ᱫᱚ ᱛᱤᱱᱟᱹᱜ ᱢᱮᱱᱟᱜ ᱞᱮᱭᱟ ᱦᱮᱸ ᱤᱱᱠᱟᱹ ᱫᱚᱥ ᱫᱚᱥ ᱚᱲᱟᱜ ᱜᱮ
ᱢᱟᱺᱡᱷᱤ ᱫᱚᱥᱴᱤ ᱢᱮᱱᱟᱜ ᱠᱚᱣᱟ
ᱦᱮᱸ ᱟᱞᱮ ᱥᱮᱫ ᱱᱚᱛᱮ ᱥᱚᱨᱮᱱ ᱠᱚᱜᱮ ᱵᱮᱥᱤ ᱦᱮᱱᱟᱜ ᱠᱚᱣᱟ᱾
ᱢᱟᱺᱡᱷᱤ ᱢᱮᱱᱛᱮ ᱵᱤᱱ ᱴᱷᱟᱹᱣᱠᱟᱹ ᱠᱚᱣᱟ ᱥᱮ ᱵᱟᱵᱤᱱ ᱴᱷᱟᱹᱣᱠᱟᱹ ᱢᱟᱹᱡᱷᱤ ᱚᱠᱚᱭ ᱠᱚ ᱢᱮᱛᱟ ᱠᱚᱣᱟ?
ᱩᱱᱟᱹᱜ ᱫᱚ ᱟᱹᱞᱤᱧ ᱦᱚᱸ ᱵᱟᱞᱤᱧ ᱵᱟᱲᱟᱭᱟ ᱟᱹᱞᱤᱧ ᱫᱚ
ᱛᱟᱦᱚᱞᱮ ᱟᱵᱤᱱ ᱥᱟᱱᱛᱟᱲ ᱦᱩᱭ ᱠᱟᱛᱮᱜ ᱡᱮ ᱱᱚᱣᱟ ᱠᱚ ᱵᱟᱵᱤᱱ ᱵᱟᱲᱟᱭᱟ ᱡᱮ ᱢᱟᱸᱡᱷᱤ ᱚᱠᱚᱭ ᱡᱚᱜᱽ ᱢᱟᱸᱡᱷᱤ ᱚᱠᱚᱭ ᱚᱠᱚᱭ ᱯᱟᱨᱟᱱᱤᱠ ᱚᱠᱚᱭ ᱜᱚᱰᱮᱛ ᱚᱠᱚᱭ ᱱᱟᱭᱠᱮ ᱚᱠᱚᱭ
ᱚᱱᱟ ᱴᱟᱜ ᱢᱟᱸᱡᱷᱤ ᱵᱮᱱ ᱢᱮᱱ-ᱫᱟ ᱚᱱᱟᱴᱟᱜ ᱢᱟᱸᱡᱷᱤ ᱟᱹᱞᱤᱧ ᱫᱚ ᱮᱴᱟᱜ ᱜᱮᱞᱤᱧ ᱟᱸᱡᱚᱢ ᱠᱟᱜᱼᱟ ᱟᱹᱞᱤᱧ ᱫᱚ ᱟᱹᱭᱠᱟᱹᱣ ᱟᱠᱟᱫ ᱞᱤᱧ ᱡᱟᱱᱤᱡ ᱪᱚ ᱴᱟᱭ ᱴᱮᱞ ᱟᱵᱮᱱ ᱢᱮᱱᱫᱟ ᱵᱮᱱ ᱡᱮ ᱛᱤᱱᱟᱹᱜ ᱠᱚ ᱢᱮᱱᱟᱜ ᱠᱚᱣᱟ ᱚᱱᱟᱫᱚ ᱢᱤᱫ ᱴᱮᱱ ᱜᱮ ᱢᱮᱱᱟᱜ ᱠᱚᱣᱟ᱾ ᱚᱱᱟ ᱫᱚ ᱟᱵᱟᱨ ᱵᱟᱨᱭᱟ ᱠᱟᱛᱮᱫ ᱠᱚ ᱛᱟᱦᱮᱱᱟ ᱠᱤ ᱵᱟᱠᱚ ᱛᱟᱦᱮᱱᱟ ᱾
ᱟᱪᱪᱷᱟ
ᱢᱤᱴᱤᱡ ᱯᱟᱲᱟᱨᱮᱱ ᱢᱤᱫ ᱴᱟᱝ ᱠᱟᱛᱮ ᱜᱮ ᱢᱮᱱᱟᱜ ᱠᱚᱣᱟ ᱟᱨ ᱢᱮᱱ ᱫᱚ ᱠᱟᱱᱟᱭ ᱟᱞᱮ ᱟᱛᱳ ᱨᱮᱱ ᱜᱮ ᱢᱟᱺᱡᱷᱤ
ᱟᱪᱪᱷᱟ
ᱟᱹᱞᱤᱧ ᱫᱚ ᱮᱴᱟᱜᱼᱟ ᱞᱤᱧ ᱵᱩᱡᱽ ᱟᱠᱟᱫ ᱛᱟᱦᱮᱸᱱᱟ ᱵᱩᱡ ᱫᱟᱢ
ᱟᱨ ᱢᱟᱜ ᱢᱚᱬᱮ ᱠᱚᱫᱚ ᱦᱩᱭᱩᱜ ᱜᱮᱭᱟ ᱥᱮ ᱵᱟᱝ?
ᱦᱩᱸ ᱢᱟᱜ ᱢᱚᱬᱮ ᱠᱚᱫᱚ ᱦᱩᱭᱩᱜ ᱜᱮᱭᱟ᱾
ᱚ ᱟᱯᱮ ᱟᱹᱛᱩ ᱨᱮ ᱪᱮᱫ ᱞᱮᱠᱟ ᱦᱤᱴᱟᱹᱝ-ᱡᱟᱲᱟᱝ ᱧᱚᱜ ᱢᱮᱱᱟᱜ ᱯᱮᱭᱟ ᱥᱮ ᱡᱩᱢᱤᱫ ᱵᱷᱟᱵ ᱛᱮᱜᱮ ᱢᱮᱱᱟᱜ ᱯᱮᱭᱟ ᱢᱤᱫ ᱞᱮᱠᱟᱛᱮ
ᱟᱞᱮ ᱫᱚ ᱢᱤᱫ ᱞᱮᱠᱟ ᱛᱮᱜᱮ ᱮᱠᱷᱚᱱ ᱫᱚ ᱱᱚᱣᱟ ᱮᱴᱠᱮᱴᱚᱬᱮ ᱠᱚ ᱪᱮᱫ ᱠᱚᱜᱮ ᱵᱟᱝ ᱦᱩᱭ ᱟᱠᱟᱱᱟ ᱡᱷᱚᱛᱚ ᱜᱮ ᱥᱚᱵ ᱠᱤᱪᱷᱩ ᱜᱮ ᱮᱠᱷᱚᱱ ᱫᱚ ᱴᱷᱤᱠ ᱜᱮ ᱦᱩᱭ ᱟᱠᱟᱱᱟ ᱟᱫᱚ ᱫᱮᱠᱷᱟ ᱡᱟᱠ ᱞᱟᱦᱟ ᱥᱮᱫ ᱪᱮᱫ ᱞᱮᱠᱟ ᱦᱩᱭᱩᱜ ᱠᱟᱱᱟ ᱦᱟᱜ
ᱦᱩᱸ
ᱪᱮᱫ ᱦᱚᱸ ᱵᱟᱝ ᱟᱸᱡᱚᱢᱚᱜ ᱠᱟᱱᱟ ᱾
ᱛᱟᱦᱚᱞᱮ ᱢᱟᱺᱡᱷᱤᱭᱟᱜ ᱠᱟᱹᱢᱤ ᱫᱚ ᱪᱮᱫ ᱞᱮᱠᱟ?
ᱦᱩᱸ
ᱢᱟᱺᱡᱷᱤᱭᱟᱜ ᱠᱟᱹᱢᱤ ᱫᱚ ᱪᱮᱫ ᱞᱮᱠᱟ? ᱵᱟᱲᱟᱭ ᱟᱵᱤᱱ ᱥᱮ ᱵᱟᱹᱵᱤᱱ ᱵᱟᱲᱟᱭᱟ ᱢᱟᱺᱡᱷᱤᱭᱟᱜ ᱠᱟᱹᱢᱤ ᱫᱚ ᱪᱮᱫ ᱠᱟᱱᱟ
ᱢᱟᱹᱡᱷᱤᱭᱟᱜ ᱠᱟᱹᱢᱤ ᱫᱚ ᱩᱱᱟᱹᱜ ᱫᱚ ᱟᱹᱞᱤᱧ ᱫᱚ ᱵᱟᱹᱞᱤᱧ ᱵᱟᱲᱟᱭᱟ ᱪᱮᱫ ᱞᱮᱠᱟ ᱠᱟᱹᱢᱤ ᱫᱚᱨᱠᱟᱨ ᱪᱮᱫ ᱞᱮᱠᱟ ᱢᱮᱱᱟᱜᱼᱟ ᱪᱮᱫ ᱠᱚ ᱠᱟᱹᱢᱤ
ᱪᱮᱫ ᱦᱚᱸ ᱵᱟᱝ ᱟᱸᱡᱚᱢᱚᱜ ᱠᱟᱱᱟ ᱾
ᱟᱵᱮᱱ ᱜᱮ ᱵᱟᱲᱟᱭ ᱠᱷᱟᱡ ᱫᱚ ᱞᱟᱹᱭ ᱜᱚᱜ ᱟᱹᱧ ᱵᱮᱱ ᱮᱰᱮᱠᱷᱟᱱ ᱡᱟᱦᱟᱸ ᱛᱤᱱᱟᱹᱜ ᱟᱹᱞᱤᱧ ᱦᱚᱞᱤᱧ
ᱟᱵᱚ ᱦᱚᱸᱜᱼᱚᱭ ᱥᱟᱱᱛᱟᱲ ᱥᱚᱢᱟᱡᱽ ᱨᱮᱱ